ᱦᱮᱸ ᱫᱤᱫᱤ ᱡᱚᱦᱟᱨ ᱜᱮ᱾
ᱦᱚᱭ ᱡᱚᱦᱟᱨ ᱜᱮ ᱵᱮᱥ ᱵᱟᱲᱟ ᱜᱮᱭᱟ ᱯᱮ?
ᱦᱮᱸ ᱪᱟᱸᱫᱳ ᱵᱚᱸᱜᱟᱣᱟᱜ ᱫᱟᱭᱟ ᱛᱮ ᱱᱟᱯᱟᱭ ᱜᱮ ᱦᱟᱸᱜ ᱢᱮᱱᱟᱜ ᱞᱮᱭᱟ᱾
ᱦᱳᱭ ᱟᱨ ᱟᱞᱮ ᱦᱚᱸ ᱱᱤᱛᱳᱜ ᱪᱟᱸᱫᱚ ᱵᱚᱸᱜᱟ ᱫᱟᱭᱟᱛᱮ ᱡᱚᱛᱚ ᱱᱟᱯᱟᱭ ᱜᱮ ᱢᱮᱱᱟᱜ ᱞᱮᱭᱟ ᱟᱨ ᱡᱚᱛᱚ ᱜᱮ ᱱᱟᱯᱟᱭ ᱜᱮᱵᱚᱱ ᱛᱟᱦᱮᱸ ᱞᱮᱱ ᱠᱷᱟᱱ ᱜᱮ
ᱦᱮᱸ ᱱᱟᱯᱟᱭ ᱛᱟᱦᱮᱱ ᱜᱮ ᱵᱩᱜᱤᱭᱟ᱾
ᱦᱳᱭ ᱟᱨ ᱛᱚᱵᱮ ᱪᱮᱫ ᱠᱚᱯᱮ ᱪᱮᱠᱟ ᱵᱟᱲᱟᱭᱮᱫ ᱠᱟᱱᱟ ᱠᱟᱹᱢᱤ ᱠᱚᱫᱚ?
ᱟᱨ ᱠᱟᱹᱢᱤ ᱠᱚᱫᱚ ᱦᱟᱸᱜ ᱦᱚᱜᱼᱚᱭ ᱥᱮᱨᱢᱟ ᱡᱟᱹᱲᱤ ᱮᱸᱜ ᱟᱞᱮ ᱥᱮᱫ ᱫᱚ ᱦᱟᱸᱜ ᱦᱩᱭᱩᱜ ᱠᱟᱱᱟ ᱛᱚ ᱛᱟᱦᱞᱮ ᱚᱱᱟ ᱦᱚᱛᱮᱡ ᱛᱮ ᱛᱚᱞᱟ ᱠᱚᱞᱮ ᱜᱤᱰᱤ ᱵᱟᱲᱟᱭᱮᱫ ᱜᱮᱭᱟ ᱦᱟᱸᱜ ᱟᱨ ᱠᱤᱪᱷᱤ ᱜᱟᱱ ᱫᱚ ᱛᱚᱞᱟ ᱠᱚᱦᱚᱸ ᱦᱩᱭ ᱜᱚᱫ ᱟᱠᱟᱱᱟ᱾ ᱟᱨ ᱠᱤᱪᱷᱤ ᱫᱤᱱ ᱜᱮ ᱦᱟᱸᱜᱼᱮ ᱡᱟᱹᱲᱤ ᱞᱮᱠᱷᱟᱱ ᱩᱱ ᱚᱠᱛᱚ ᱫᱚ ᱦᱟᱸᱜ ᱨᱚᱦᱚᱭ ᱠᱚᱞᱮ ᱮᱛᱚᱦᱚᱵᱟ᱾
ᱦᱳᱭ ᱚᱱᱠᱟ ᱜᱮ ᱱᱚᱜᱼᱚᱭ ᱜᱚᱴᱟ ᱜᱮ ᱚᱱᱠᱟ ᱜᱮ ᱢᱚᱡᱽ ᱛᱮ ᱫᱟᱜ ᱵᱟᱭ ᱡᱟᱹᱲᱤᱭᱮᱫ ᱠᱟᱱ ᱛᱮᱪᱚ ᱪᱮᱫ ᱛᱮᱪᱚ ᱱᱚᱜᱼᱚᱭ ᱟᱞᱮ ᱥᱮᱱ ᱦᱚᱸ ᱚᱱᱠᱟ ᱜᱮ ᱠᱤᱪᱷᱩ ᱦᱚ ᱦᱚᱲ ᱫᱚ ᱚᱱᱠᱟ ᱛᱚᱞᱟ ᱠᱚ ᱜᱤᱰᱤ ᱟᱠᱟᱫᱟ ᱟᱨ ᱠᱟᱹᱴᱤᱡ ᱠᱟᱹᱴᱤᱡ ᱱᱟᱦᱟᱜ ᱡᱟᱱᱟᱢ ᱟ- ᱠᱟᱱᱟ ᱟᱨ ᱡᱟᱦᱟᱸᱭ ᱠᱚᱫᱚ ᱱᱟᱦᱟᱜ ᱱᱚᱜᱼᱚᱭ ᱱᱤᱛ ᱦᱚᱸᱠᱚ ᱜᱤᱰᱤᱭᱮᱫ ᱠᱟᱱ ᱜᱮᱭᱟ ᱟᱹᱣᱨᱤ ᱠᱚ ᱜᱤᱰᱤ ᱯᱩᱨᱟᱹᱣᱟ ᱱᱟᱦᱟᱜ ᱟᱫᱚ ᱱᱟᱦᱟᱜ ᱨᱚᱦᱚᱭ ᱠᱚᱫᱚ ᱱᱟᱦᱟᱜ ᱛᱟᱭᱱᱚᱢ ᱜᱮ ᱦᱩᱭᱩᱜᱼᱟ ᱪᱮᱫᱟᱜ ᱥᱮ ᱱᱮᱥ ᱫᱚ ᱱᱚᱜᱼᱚᱭ ᱟᱭᱢᱟᱜᱤ ᱛᱟᱭᱚᱢ ᱦᱳᱭ ᱟᱠᱟᱱᱟ ᱱᱤᱛ ᱛᱮᱫᱚ ᱵᱚᱱ ᱨᱚᱦᱚᱭᱮᱫ ᱠᱟᱱ ᱛᱟᱦᱮᱱᱟ ᱥᱟᱹᱨᱫᱤ ᱨᱚᱦᱚᱭ ᱦᱩᱭᱩᱜ ᱠᱟᱱ ᱛᱷᱮᱱᱟ ᱦᱳᱭ ᱥᱮ᱾ ᱦᱳᱭ ᱟᱫᱚ ᱚᱱᱮ ᱚᱱᱠᱟ ᱞᱮᱠᱟ ᱱᱤᱛᱚᱜ ᱥᱟᱹᱨᱫᱤ ᱨᱚᱦᱚᱭ ᱫᱤᱱ ᱨᱮ ᱱᱤᱛᱚᱜ ᱛᱚᱞᱟ ᱜᱮᱵᱚᱱ ᱜᱤᱰᱤᱭᱮᱫ ᱠᱟᱱᱟ ᱮᱱᱠᱷᱟᱱ ᱛᱤᱱᱟᱹᱜ ᱪᱚ ᱛᱟᱭᱱᱚᱢᱚᱜᱼᱟ ᱱᱟᱦᱟᱜ᱾ ᱥᱟᱱ ᱵᱷᱩᱨ ᱨᱮᱫᱚ ᱵᱟᱝ ᱨᱚᱦᱚᱭᱚᱜᱼᱟ ᱮᱫᱚᱢ ᱦᱟᱸᱜ ᱵᱷᱟᱫᱚᱨ ᱵᱚᱸᱜᱟ ᱦᱚᱸᱵᱚᱱ ᱛᱤᱭᱟᱹᱜᱮᱫ ᱠᱟᱱᱟ ᱦᱳᱭᱥᱮ᱾
ᱦᱮᱸ ᱟᱫᱚ ᱦᱚᱜᱼᱚ ᱱᱚᱝᱠᱟ ᱥᱮᱨᱢᱟ ᱡᱟᱹᱲᱤ ᱨᱮᱱᱟᱜ ᱚᱵᱷᱟᱵ ᱛᱮᱜᱮ ᱦᱟᱸᱜ ᱱᱚᱝᱠᱟ ᱫᱚ ᱦᱩᱭᱩᱜ ᱠᱟᱱᱟ ᱟᱫᱚ ᱥᱮᱨᱢᱟ ᱡᱟᱹᱲᱤ ᱦᱩᱱᱟᱹᱝ ᱟ ᱩᱱᱫᱤᱱ ᱠᱷᱚᱱ ᱚᱠᱛᱚ ᱡᱟᱹᱱᱤᱡ ᱦᱩᱭ ᱞᱮᱱᱠᱷᱟᱱ ᱴᱷᱤᱠ ᱜᱮᱵᱚᱱ ᱨᱚᱦᱚᱭ ᱤᱫᱤ ᱜᱚᱫ ᱠᱮᱜᱮᱭᱟ᱾
ᱦᱳᱭ ᱟᱫᱚ ᱠᱟᱛᱷᱟ ᱫᱚ ᱦᱩᱭᱩᱜ ᱠᱟᱱᱟ ᱯᱟᱥᱮᱱ ᱱᱮᱛᱟᱨ ᱫᱚ ᱱᱚᱜᱼᱚᱭ ᱡᱩᱜᱽ ᱠᱚᱦᱚᱸ ᱵᱚᱫᱚᱞᱚᱜ ᱠᱟᱱᱟ ᱥᱮ ᱟᱹᱰᱤ ᱟᱸᱴ ᱜᱮ ᱟᱭᱢᱟ ᱞᱮᱼᱼ ᱠᱟ ᱟᱭᱢᱟ ᱡᱤᱱᱤᱥ ᱚᱱᱠᱟ ᱵᱚᱫᱚᱞᱚᱜ ᱠᱟᱱᱟ᱾ ᱡᱮ ᱞᱟᱦᱟ ᱪᱮᱫ ᱞᱮᱠᱟ ᱦᱩᱭᱩᱜ ᱠᱟᱱ ᱛᱟᱦᱮᱱᱟ ᱚᱱᱠᱟ ᱪᱮᱫ ᱦᱚᱸ ᱵᱟᱝ ᱦᱳᱭᱳᱜ ᱠᱟᱱ ᱛᱟᱵᱚᱱᱟ ᱱᱮᱛᱟᱨ ᱦᱳᱭᱥᱮ᱾
ᱦᱮᱸ ᱦᱮᱸ᱾
ᱟᱨ ᱛᱚᱵᱮ ᱢᱤᱫ ᱫᱚᱢ ᱜᱮᱯᱮ ᱪᱟᱥᱚᱜᱼᱟ ᱥᱮ ᱱᱤᱨᱟᱹᱱ ᱦᱩᱲᱩ ᱦᱚᱸᱯᱮ ᱪᱟᱥᱚᱜ ᱜᱮᱭᱟ?
ᱦᱮᱸ ᱟᱞᱮ ᱥᱮᱫ ᱫᱚ ᱦᱟᱸᱜ ᱡᱟᱹᱥᱛᱤ ᱠᱟᱭ ᱛᱮᱫᱚ ᱚᱱᱟ ᱢᱤᱫ ᱫᱷᱟᱣ ᱜᱮᱞᱮ ᱪᱟᱥᱟ ᱟᱨ ᱠᱟ ᱵᱟᱨ ᱫᱷᱟᱣ ᱡᱟᱦᱟᱸᱭ ᱠᱚ ᱪᱟᱥᱟ ᱢᱮᱱ ᱫᱚ ᱦᱟᱸᱜ ᱚᱱᱮ ᱥᱤᱛᱩᱝ ᱚᱠᱛᱚ ᱡᱟᱦᱟᱸ ᱥᱮᱫ ᱠᱚ ᱪᱟᱥ ᱫᱚ ᱚᱱᱟ ᱫᱚ ᱦᱟᱸᱜ ᱡᱟᱦᱟᱸᱭ ᱠᱚᱣᱟᱜ ᱟᱸ ᱚᱱᱟ ᱦᱮᱸ ᱦᱮᱸ ᱦᱮᱸ ᱟᱫᱚ ᱚᱱᱟ ᱫᱚ ᱦᱟᱸᱜ ᱚᱱᱮ ᱡᱟᱦᱟᱸᱭ ᱠᱚᱣᱟᱜ ᱡᱩᱫᱤ ᱵᱟᱹᱫᱽ ᱠᱷᱮᱛ ᱠᱚᱨᱮ ᱢᱤᱱᱤ ᱠᱚ ᱛᱟᱦᱮᱱᱟ ᱚᱱᱮ ᱫᱟᱜ ᱨᱮᱱᱟᱜ ᱮᱸᱴᱠᱮᱴᱚᱬᱮ ᱠᱚ ᱵᱟᱝ ᱦᱩᱭᱩᱜᱼᱟ ᱛᱟᱦᱞᱮ ᱚᱱᱮ ᱩᱱᱠᱩ ᱠᱚ ᱪᱟᱥᱟ ᱵᱟᱠᱷᱟᱱ ᱫᱚ ᱟᱞᱮ ᱥᱮᱫ ᱫᱚ ᱚᱜᱼᱚ ᱱᱚᱝᱠᱟ ᱪᱟᱸᱫᱳ ᱵᱚᱸᱜᱟ ᱵᱷᱚᱨᱥᱟ ᱨᱮᱜᱮ ᱦᱟᱸᱜ ᱢᱮᱱᱫᱟ ᱥᱮᱨᱢᱟ ᱡᱟᱹᱲᱤ ᱵᱷᱚᱨᱼᱼ ᱥᱟ ᱨᱮᱜᱮ ᱡᱩᱫᱤ ᱥᱮᱨᱢᱟ ᱡᱟᱹᱲᱤ ᱦᱩᱭᱩᱜ ᱠᱷᱟᱱ ᱵᱷᱟᱜᱤ ᱞᱮ ᱪᱟᱥᱟ ᱟᱨ ᱵᱟᱝᱠᱷᱟᱱ ᱫᱚ ᱦᱟᱸᱜ ᱵᱷᱟᱜᱤ ᱫᱚ ᱵᱟᱞᱮ ᱪᱟᱥᱟᱼᱼ ᱟ ᱟᱫᱚ ᱚᱱᱟ ᱦᱚᱛᱮᱡ ᱛᱮ ᱡᱟᱹᱥᱛᱤ ᱫᱚ ᱦᱟᱸᱜ ᱚᱱᱮ ᱢᱤᱫ ᱫᱷᱟᱣ ᱜᱮ ᱪᱟᱥ ᱟᱞᱮ ᱥᱮᱫ ᱫᱚ ᱧᱮᱞᱚᱜ ᱜᱮᱭᱟ ᱚᱱᱟ ᱡᱟᱦᱟᱸᱼᱼ ᱮᱸ ᱥᱤᱛᱩᱝ ᱦᱩᱲᱩ ᱡᱟᱦᱟᱸ ᱚᱱᱟ ᱫᱚ ᱦᱟᱸᱜ ᱩᱱᱟᱹᱜ ᱵᱟᱝ ᱪᱟᱥᱚᱜ ᱜᱮᱭᱟ᱾
ᱦᱳᱭ ᱟᱞᱮ ᱦᱚᱸ ᱚᱱᱠᱟ ᱜᱮ ᱱᱚᱜᱼᱚᱭ ᱟᱢ ᱪᱮᱫ ᱞᱮᱠᱟᱢ ᱞᱟᱹᱭ ᱠᱮᱜᱼᱟ ᱟᱹᱰᱤ ᱵᱮᱥ ᱮᱢ ᱞᱟᱹᱭ ᱠᱮᱜᱼᱟ ᱟᱞᱮ ᱦᱚᱸ ᱚᱱᱠᱟ ᱜᱮ ᱱᱚᱜᱼᱚᱭ ᱫᱟᱜ ᱡᱟᱹᱲᱤ ᱵᱚᱨᱥᱟ ᱫᱤᱱᱼᱼ ᱵᱷᱳᱨ ᱜᱮᱞᱮ ᱪᱟᱥ ᱛᱟᱦᱮᱱᱟ ᱟᱨ ᱱᱤᱨᱟᱹᱱ ᱪᱟᱥ ᱫᱚ ᱦᱟᱸᱜ ᱵᱟᱝ ᱦᱩᱭᱩᱜᱼᱟ ᱪᱮᱫᱟᱜ ᱥᱮ ᱟᱞᱮ ᱥᱮᱱ ᱫᱚ ᱦᱟᱸᱜ ᱱᱚᱝᱠᱟ᱾ ᱴᱟᱹᱰᱤ ᱢᱮᱱᱟᱜᱼᱟ᱾ ᱟᱨ ᱩᱱᱟᱹᱜ ᱫᱚ ᱡᱚᱨᱠᱟ ᱠᱷᱮᱛ ᱠᱚ ᱵᱟᱹᱱᱩᱜᱼᱟ᱾ ᱡᱟᱦᱟᱸᱭ ᱚᱱᱟ ᱡᱚᱨᱠᱟ ᱜᱮ ᱠᱷᱮᱛ ᱢᱮᱱᱟᱜᱼᱟ, ᱡᱟᱦᱟᱸ ᱫᱤᱥᱚᱢ ᱨᱮ ᱢᱟᱱᱮᱼᱼ ᱥᱤᱛᱩᱝ ᱫᱤᱱ ᱦᱚᱸ ᱥᱮᱢ ᱜᱮ ᱛᱟᱦᱮᱱᱟ ᱯᱩᱨᱟᱹ ᱫᱟᱜ ᱠᱚ ᱯᱮᱨᱮᱡ ᱠᱚᱜᱼᱟ, ᱚᱱᱮ ᱚᱱᱠᱟᱱ ᱦᱚᱲ ᱫᱚ ᱱᱤᱨᱚᱱ ᱦᱚᱸᱠᱚ ᱪᱟᱥᱼᱼ ᱜᱮᱭᱟ᱾ ᱟᱨ ᱟᱵᱚ ᱥᱮᱱ ᱫᱚ ᱮᱱᱛᱜ ᱚᱱᱠᱟ ᱡᱟᱦᱟᱸ ᱡᱟᱦᱟᱸ ᱥᱮᱱ ᱫᱚ ᱚᱱᱠᱟ ᱵᱟᱹᱱᱩᱜᱼᱟ᱾ ᱟᱞᱮᱥᱱ ᱫᱚ ᱡᱮᱢᱚᱱ ᱱᱚᱭᱚᱭ ᱱᱤᱛᱚᱜ ᱵᱚᱨᱥᱟ ᱨᱮᱵᱚᱱᱼᱼ ᱪᱟᱥᱚᱜ ᱠᱟᱱᱟ, ᱡᱟᱦᱟᱸ ᱵᱚᱱ ᱢᱮᱛᱟᱜ ᱠᱟᱱᱟ ᱵᱟᱹᱫ ᱵᱟᱹᱭᱦᱟᱹᱲ ᱠᱚ ᱥᱚᱨᱱᱚ ᱠᱚ ᱦᱳᱭ ᱥᱮ᱾ ᱚᱱ ᱠᱟᱼᱼ ᱜᱮ, ᱟᱞᱮ ᱥᱮᱱ ᱦᱚᱸ ᱱᱚᱜᱼᱚᱭ ᱫᱟᱜ ᱡᱟᱹᱲᱤ ᱵᱷᱚᱨᱥᱟ ᱜᱮ, ᱫᱟᱜ ᱡᱩᱫᱤ ᱵᱮᱥᱛᱮᱭ ᱡᱟᱹᱲᱤᱭᱟ-ᱭ ᱮᱱᱠᱷᱟᱱ ᱵᱮᱥᱼᱼ ᱜᱮ ᱪᱟᱥ ᱦᱩᱭᱩᱜᱼᱟ᱾ᱟᱨ ᱵᱟᱝᱠᱷᱟᱱ ᱱᱚᱜᱼᱚᱭ ᱞᱟᱦᱟ ᱵᱚᱪᱷᱚᱨ ᱢᱤᱫ ᱫᱚᱢ ᱚᱱᱠᱟ ᱠᱚᱥᱴᱚ ᱦᱩᱭ ᱞᱮᱱᱟ ᱟᱞᱮ ᱥᱮᱱ᱾ ᱫᱟᱜ ᱵᱟᱝ ᱡᱟᱹᱲᱤᱛᱮ ᱵᱮᱥᱛᱮ ᱟᱭᱢᱟ ᱦᱩᱲᱩᱼᱼ ᱠᱚ ᱚᱱᱠᱟ ᱜᱚᱡ ᱞᱮᱱᱟ, ᱟᱫᱚ ᱱᱤᱛᱚᱜ ᱫᱚ ᱱᱚᱜᱼᱚᱭ ᱦᱟᱸᱜᱼᱼ ᱱᱚᱜ-ᱚᱭ ᱵᱟᱹᱭ ᱵᱟᱹᱭᱛᱮ ᱡᱟᱹᱲᱤ ᱟᱵᱚᱱ ᱠᱟᱱᱟ, ᱱᱚᱜᱼᱚᱭ ᱛᱚ ᱞᱟᱦᱟ ᱦᱚᱸ ᱵᱟᱭ ᱡᱟᱹᱲᱤᱭᱮᱫ ᱠᱟᱱ ᱛᱟᱦᱮᱸᱱᱟ ᱱᱚᱜ-ᱚᱭ ᱟᱢᱵᱟᱵᱚᱛᱤ ᱠᱷᱚᱱᱜ ᱜᱮ ᱱᱚᱼᱼ ᱱᱚᱛᱮ ᱫᱚ ᱮᱦᱚᱵ ᱟᱠᱟᱱᱟ ᱟᱹᱰᱤ ᱟᱸᱴ ᱫᱚ, ᱟᱨ ᱵᱟᱝᱠᱷᱟᱱ ᱩᱱᱟᱹᱜ ᱫᱤᱱ ᱫᱚ ᱩᱠᱩᱨ ᱫᱟᱜ ᱜᱮ ᱵᱟᱹᱱᱩᱜᱼᱟ᱾ ᱚᱱᱛᱮ?
ᱦᱮᱸ ᱟᱞᱮᱥᱮᱫ ᱦᱚᱸᱼᱼ ᱫᱤᱫᱤ ᱚᱱᱠᱟ ᱜᱮ, ᱢᱟᱱᱮᱼᱼ ᱟᱨ ᱩᱱᱫᱤᱱ ᱫᱚ ᱦᱟᱸᱜ ᱚᱱᱠᱟ ᱫᱟᱜ ᱡᱟᱹᱯᱩᱫ ᱠᱚ ᱵᱟᱝ ᱦᱩᱭ ᱠᱟᱱᱟ᱾ ᱱᱚᱜᱼᱚᱭ ᱵᱟᱨᱥᱤ ᱯᱮ ᱢᱟᱦᱟ ᱜᱟᱱ ᱦᱩᱭᱩᱜ ᱠᱟᱱᱟ ᱠᱟᱹᱴᱤᱡ ᱮᱼᱼ ᱡᱟᱹᱲᱤ ᱵᱟᱲᱟᱭᱮᱫᱼᱟ, ᱢᱟᱱᱮ ᱫᱤᱱ ᱥᱟᱨᱟ ᱨᱮᱦᱚ ᱦᱚᱭᱛᱳ ᱢᱤᱫ ᱫᱷᱟᱣ ᱜᱟᱱ ᱚᱱᱮ ᱚᱱᱠᱟ᱾
ᱦᱳᱭ ᱟᱨ ᱛᱚᱵᱮ ᱩᱛᱩ ᱛᱮᱭᱟᱜ ᱠᱚᱫᱚᱯᱮ ᱪᱟᱥᱚᱜ ᱟᱥᱮ ᱵᱟᱝ?
ᱦᱮᱸ᱾ ᱟᱞᱮ ᱥᱮᱫ ᱫᱚ ᱦᱟᱸᱜ ᱚᱱᱮ ᱩᱛᱩ ᱛᱮᱭᱟᱜ ᱠᱚᱫᱚᱼᱼ ᱮ ᱚᱱᱠᱟ ᱪᱟᱥ ᱫᱚᱞᱮ ᱪᱟᱥ ᱜᱮᱭᱟ᱾ ᱚᱲᱟᱜ ᱠᱚᱨᱮᱱᱟᱜ ᱥᱩᱨ ᱠᱚᱨᱮ ᱡᱟᱦᱟᱸ ᱵᱟᱲᱜᱮ ᱠᱚ ᱮᱱᱛᱮ ᱦᱟᱸ ᱛᱟᱦᱮᱱᱟ ᱚᱱᱟ ᱠᱚᱨᱮᱜ᱾ ᱟᱨᱼᱼ ᱟᱠᱠᱷᱨᱤᱧ ᱞᱟᱹᱜᱤᱫ ᱫᱚ ᱵᱟᱝ᱾ ᱱᱤᱡᱮᱨᱟᱜ ᱚᱲᱟᱜ ᱪᱟᱞᱟᱣ ᱞᱟᱹᱜᱤᱫ ᱜᱮ ᱚᱲᱟᱜ ᱠᱚᱨᱮ ᱡᱚᱢ ᱧᱩ ᱢᱟᱱᱮᱼᱼ ᱡᱚᱢ ᱞᱟᱹᱜᱤᱫ ᱜᱮ ᱦᱟᱸᱜ ᱞᱮ ᱪᱟᱥᱟ, ᱚᱱᱠᱟ ᱠᱤᱨᱤᱧ ᱟᱠᱷᱨᱤᱧ-ᱵᱟᱠᱷᱨᱟ ᱫᱚ ᱵᱟᱞᱮ ᱪᱟᱥ ᱜᱮᱭᱟ᱾
ᱦᱳᱭ, ᱚᱱᱠᱟᱜᱤ ᱤᱱᱟᱹᱜᱼᱼ ᱤᱱᱟᱹᱜ ᱵᱷᱳᱨᱜᱤ ᱴᱷᱤᱠᱟ, ᱡᱮᱢᱚᱱ ᱠᱤ ᱟᱵᱚ ᱡᱚᱢ ᱞᱮᱠᱟ ᱦᱚᱸᱵᱚᱱ ᱪᱟᱥᱟ ᱚᱲᱟᱜ ᱪᱟᱞᱟᱣ ᱵᱷᱳᱨ ᱜᱮᱵᱚᱱ ᱪᱟᱥᱼᱼ ᱤᱱᱟᱹ ᱦᱚᱸ ᱟᱭᱢᱟ ᱜᱚᱲᱚ ᱧᱟᱢᱚᱜ ᱠᱟᱱᱟ, ᱪᱮᱫᱟᱜ ᱥᱮ ᱠᱤᱨᱤᱧ ᱵᱷᱨᱥᱟᱼᱼ ᱛᱤᱱᱟᱹᱜ ᱮᱢ ᱠᱤᱨᱤᱧᱟ᱾ ᱡᱟᱦᱟᱱᱟᱜ ᱡᱤᱱᱤᱥ ᱜᱮᱤ ᱟᱭᱢᱟ ᱫᱚᱨ ᱠᱚ ᱵᱟᱹᱲᱛᱤ ᱟᱠᱟᱱᱟ ᱟᱨ ᱡᱩᱫᱤ ᱡᱚᱛᱚᱣᱟᱜ ᱡᱤᱱᱤᱥ ᱮᱢ ᱠᱤᱼᱼ ᱠᱤᱨᱤᱧᱟ᱾ ᱮᱱᱠᱷᱟᱱ ᱯᱚᱭᱥᱟ ᱴᱟᱠᱟ ᱠᱚᱦᱚᱸ ᱟᱭᱢᱟ ᱠᱷᱚᱨᱚᱪᱚᱜ ᱠᱟᱱᱟ ᱦᱮᱸᱥᱮ᱾ ᱟᱫᱚ ᱚᱲᱟᱜ ᱨᱮᱼᱼ ᱠᱟ ᱡᱩᱫᱤ ᱡᱚᱢ ᱥᱩᱢᱩᱝ ᱦᱚᱸᱵᱚᱱ ᱪᱟᱥᱚᱜ ᱠᱟᱱᱟ, ᱤᱱᱟᱹ ᱦᱚᱸ ᱟᱭᱢᱟ ᱜᱚᱲᱚ ᱵᱚᱱ ᱧᱟᱢᱮᱫ ᱠᱟᱱᱟ᱾ ᱪᱮᱫᱟᱜ ᱥᱮ ᱫᱤᱠᱩ ᱠᱚᱼᱼ ᱠᱚ ᱪᱟᱥᱟ ᱩᱱᱠᱩ ᱢᱟ ᱥᱟᱱᱟᱢᱟᱜ ᱦᱚᱲ ᱵᱷᱚᱨᱥᱟ ᱜᱮᱠᱚ ᱪᱟᱥᱟᱼᱼ ᱮᱱᱛᱮᱨᱮᱦᱚᱸ ᱡᱚᱛᱚ ᱡᱤᱱᱤᱥ ᱠᱚ ᱪᱟᱥ ᱛᱟᱦᱮᱱᱟ ᱟᱨ ᱠᱚ ᱟᱹᱠᱷᱨᱤᱧᱼᱼ ᱛᱟᱦᱮᱱᱟ᱾ ᱢᱟᱱᱮ ᱯᱟᱹᱭᱠᱟᱹᱨᱤᱜ ᱟᱠᱚ ᱥᱮᱠᱚ ᱟᱠᱚ ᱠᱚᱼᱼ ᱪᱟᱥ ᱠᱟᱛᱮᱜ ᱯᱟᱭᱠᱟᱨᱤ ᱠᱚᱠᱚ ᱮᱢᱟ ᱠᱚᱣᱟ᱾ᱢᱟᱱᱮ ᱟᱭᱢᱟ ᱨᱚᱠᱚᱢ ᱩᱱᱠᱩ ᱡᱟᱦᱱᱟᱜ ᱵᱟᱝ ᱡᱟᱦᱟᱱᱟᱜ ᱠᱚ ᱵᱮᱼᱼ ᱵᱤᱡᱱᱮᱥ ᱛᱟᱦᱮᱱᱟ᱾ ᱟᱨ ᱟᱵᱚ ᱦᱚᱲᱼᱼ ᱪᱟᱥ ᱠᱚᱵᱚᱱ ᱫᱟᱲᱮᱜ ᱨᱮᱦᱚᱸ ᱥᱟᱱᱟᱢᱟᱜ, ᱮᱱᱛᱮ ᱨᱮᱦᱚᱸ ᱩᱱᱟᱹᱜ ᱵᱟᱵᱚᱱ ᱜᱚᱨᱚᱡᱚᱜᱼᱟ ᱟᱨᱼᱼ ᱧᱮᱞ ᱫᱟᱲᱮᱭᱟᱜᱼᱟ ᱵᱚᱱ, ᱟᱵᱚ ᱦᱚᱲ ᱵᱚᱞᱮ ᱛᱤᱱᱟᱹᱜᱼᱼ ᱡᱟᱦᱟᱱᱟᱜ ᱟᱯᱱᱟᱨ ᱛᱮ ᱟᱭᱢᱟ ᱞᱮᱠᱟ ᱚᱱᱠᱟ ᱠᱷᱚᱨᱪᱟ ᱥᱟᱢᱵᱲᱟᱣ ᱞᱮᱠᱟ ᱵᱚᱱ ᱫᱟᱲᱮᱭᱟᱜᱼᱟ ᱥᱟᱱᱟᱢ ᱠᱟᱹᱢᱤᱼᱼ ᱜᱮ, ᱢᱮᱱᱠᱷᱟᱱ ᱵᱟᱵᱚᱱ ᱠᱟᱹᱢᱤ ᱞᱟᱹᱜᱤᱫᱚᱜ ᱛᱟᱦᱮᱱᱟ ᱦᱳᱭ ᱥᱮ᱾
ᱦᱮᱸ ᱦᱮᱸ᱾
ᱟᱫᱚ ᱚᱱᱟ ᱞᱮᱠᱟ ᱟᱢ ᱪᱮᱫ ᱞᱮᱠᱟᱢ ᱞᱟᱹᱭ ᱠᱮᱫᱟ ᱟᱹᱰᱤ ᱵᱮᱥᱮ ᱮᱢ ᱞᱟᱹᱭ ᱠᱮᱫᱮᱜᱼᱟ ᱚᱲᱟᱜ ᱨᱮᱼᱼ ᱪᱟᱜ ᱡᱚᱢ ᱵᱷᱳᱨ ᱦᱚᱸ ᱡᱩᱫᱤ ᱵᱚᱱ ᱪᱟᱥᱮᱫ ᱠᱟᱱᱟ, ᱮᱱᱠᱷᱟᱱ ᱫᱚ ᱟᱭᱢᱟ ᱜᱚᱲᱚ ᱵᱚᱱ ᱧᱟᱢ ᱮᱫᱟ᱾ ᱜᱤᱫᱽᱨᱟᱹ ᱠᱚᱠᱚ ᱯᱟᱲᱦᱟᱜ ᱠᱟᱱᱟ ᱚᱱᱟ ᱠᱚ ᱨᱮᱱᱟᱜ ᱠᱷᱚᱨᱪᱟ ᱠᱚᱦᱚᱸ ᱦᱩᱭᱩᱜ ᱠᱟᱱ ᱛᱟᱵᱚᱱᱟ, ᱩ ᱛᱩ ᱠᱚ ᱡᱩᱫᱤ ᱵᱟᱵᱚᱱ ᱠᱤᱨᱤᱧ ᱮᱫ ᱠᱟᱱ ᱠᱷᱟᱱ, ᱪᱮᱫᱟᱜ ᱥᱮ ᱟᱭᱢᱟ ᱫᱚᱨ ᱜᱮ ᱩᱛᱩ ᱠᱚ ᱟᱞᱮ ᱥᱮᱱ ᱞᱮ ᱪᱟᱞᱟᱜ ᱠᱟᱱᱟ᱾ ᱟᱫᱚ ᱡᱩᱫᱤ ᱚᱱᱟ ᱠᱚ ᱠᱩᱜᱤ ᱡᱩᱫᱤ ᱠᱤᱨᱤᱧ ᱛᱮ ᱟᱢᱮᱢ ᱛᱮᱦᱮᱱᱟ, ᱮᱱᱠᱷᱟᱱ ᱢᱟ ᱢᱤᱫ ᱥᱚᱯᱛᱟ ᱨᱮᱜᱮ ᱟᱭᱢᱟ ᱯᱚᱭᱥᱟ ᱪᱟᱞᱟᱜ ᱠᱟᱱ ᱛᱟᱢᱟ ᱥᱮ᱾ ᱟᱨ ᱛᱚᱵᱮ ᱦᱟᱹᱴᱤᱭᱟᱹ ᱠᱚ ᱞᱟᱜᱟᱜ ᱜᱮᱭᱟ ᱟᱯᱮ ᱥᱮᱱ ᱫᱚ?
ᱟᱸ ᱪᱮᱫ ᱞᱮᱠᱟ?
ᱦᱟᱹᱴᱤᱭᱟᱹ ᱡᱟᱦᱟᱸ ᱠᱚ ᱢᱮᱛᱟᱜ ᱠᱟᱱᱟ ᱡᱟᱦᱟᱸ ᱵᱚᱞᱮ, ᱥᱚᱯᱛᱟ ᱨᱮ ᱡᱟᱦᱟᱸ ᱢᱟᱨᱠᱮᱴ ᱠᱚ ᱞᱟᱜᱟᱜᱼᱟ, ᱡᱮᱢᱚᱱ ᱠᱩᱞᱦᱤ ᱢᱩᱪᱟᱹᱫ ᱨᱮ ᱞᱟᱜᱟᱜᱼᱟ ᱥᱮ ᱡᱟᱦᱟᱸ ᱛᱷᱚᱲᱟ ᱥᱩᱨ ᱧᱚᱜ ᱟᱛᱳ ᱠᱚᱨᱮ ᱞᱟᱜᱟᱜ ᱛᱮᱦᱮᱱᱟ ᱚᱱᱠᱟ?
ᱦᱮᱸ ᱚᱱᱠᱟ ᱫᱚ ᱦᱩᱭ ᱫᱚ ᱦᱩᱭ ᱵᱟᱲᱟᱜ ᱜᱮᱭᱟ ᱟᱫᱚ ᱟᱞᱮ ᱟᱛᱩ ᱠᱚᱨᱮ ᱫᱚ ᱦᱟᱸᱜ ᱵᱟᱝ ᱦᱩᱭᱩᱜᱼᱟ ᱚᱱᱟ ᱫᱚ ᱟᱛᱩ ᱠᱷᱚᱱᱟᱜ ᱥᱟᱺᱜᱤᱧ ᱧᱚᱜ ᱨᱮᱜᱮ ᱢᱟᱱᱮ ᱚᱲᱟᱜ ᱠᱷᱚᱱᱟᱜ ᱫᱚ ᱦᱟᱸᱜ ᱟᱹᱰᱤ ᱡᱷᱟᱹᱞ ᱧᱚᱜ ᱜᱮᱞᱮ ᱪᱟᱞᱟᱜᱼᱟ᱾ ᱚᱱᱮ ᱚᱱᱠᱟ ᱥᱚᱯᱛᱟᱦᱚ ᱨᱮ ᱚᱱ ᱠᱟ ᱡᱟᱦᱟᱸ ᱢᱤᱫᱴᱮᱱ ᱫᱤᱱ ᱨᱮᱜᱮ ᱦᱟᱸᱜ ᱱᱮᱰᱟ ᱜᱚᱰᱟ ᱫᱤᱱ ᱨᱮᱜᱮ ᱦᱟᱸᱜ ᱛᱟᱦᱮᱸᱱᱟ ᱚᱱᱟ ᱫᱚ ᱚᱱᱟ ᱫᱚ ᱟᱸ ᱯᱨᱚᱛᱤ ᱥᱚᱯᱛᱟᱦᱚ ᱨᱮᱜᱮ ᱤᱱᱟᱹ ᱫᱤᱱ ᱨᱮᱜᱮ ᱦᱟᱸᱜ ᱦᱩᱭᱩᱜᱼᱟ᱾ ᱟᱫᱚ ᱚᱱᱟ ᱠᱚᱨᱮ ᱜᱮ ᱦᱟᱸᱜ ᱡᱟᱦᱟᱸᱭ ᱠᱚ ᱡᱩᱫᱤ ᱵᱟᱞᱮ ᱪᱟᱥ ᱠᱷᱟᱱ ᱫᱚ ᱚᱸᱰᱮ ᱠᱷᱚᱱᱟᱜ ᱜᱮ ᱠᱤᱨᱤᱧ ᱟᱹᱠᱷᱨᱤᱧ ᱟᱫᱚ ᱦᱚᱸᱜᱼᱚ ᱱᱚᱝᱠᱟ ᱱᱚᱜᱼᱚᱭ ᱞᱟᱹᱭ ᱠᱮᱫᱟ ᱱᱤᱛᱚᱜ ᱫᱚ ᱦᱟᱸᱜ ᱟᱱᱟᱡ ᱯᱟᱹᱛᱤ ᱠᱚᱨᱮᱱᱟᱜ ᱜᱚᱱᱚᱝ ᱦᱚᱸ ᱟᱹᱰᱤ ᱜᱮ ᱵᱟᱹᱲᱛᱤ ᱠᱟᱱᱟ᱾ ᱢᱟᱱᱮ ᱟᱫᱚ ᱛᱤᱱᱟᱹᱜ ᱵᱚ ᱠᱤᱨᱤᱧ ᱛᱮᱦᱚᱸ, ᱦᱮᱸ ᱛᱤᱱᱟᱹᱜ ᱵᱚᱱ ᱡᱚᱢ ᱫᱟᱲᱮᱭᱟᱜᱼᱟ ᱟᱫᱚ ᱱᱤᱡᱮᱛᱮ ᱪᱟᱥ ᱠᱟᱛᱮ ᱵᱚᱱ ᱡᱚᱢ ᱞᱮᱠᱷᱟᱱ ᱠᱤᱪᱷᱩ ᱠᱟᱹᱴᱤᱡ ᱵᱚᱱ ᱵᱟᱧᱪᱟᱣ ᱫᱟᱲᱮᱭᱟᱜᱼᱟ ᱟᱹᱰᱤ, ᱟᱸ ᱜᱚᱱᱚᱝ ᱠᱚ ᱟᱨᱠᱤ᱾
ᱦᱳᱭ ᱦᱳᱭ, ᱪᱮᱫᱟᱜ ᱥᱮ ᱟᱞᱮ ᱥᱮᱱ ᱦᱚᱸ ᱚᱱᱠᱟᱜᱮ ᱟᱞᱮ ᱥᱮᱱ ᱫᱚ ᱥᱩᱨ ᱜᱮᱭᱟ᱾ ᱟᱫᱚ ᱚᱸᱰᱮ ᱜᱤ ᱟᱭᱢᱟ ᱟᱛᱩ ᱨᱮᱱ ᱦᱚᱲᱠᱚ ᱡᱟᱨᱚᱣᱟᱜ ᱛᱮᱦᱮᱱᱟ, ᱚᱱᱟ ᱫᱚ ᱥᱩᱯ ᱛᱟ ᱨᱮ ᱵᱟᱨ ᱫᱤᱱ ᱦᱩᱭᱩᱜ ᱛᱟᱦᱮᱸᱱᱟ, ᱟᱫᱚ ᱵᱟᱨ ᱫᱤᱱ ᱦᱩᱭᱩᱜ ᱛᱮ ᱟᱭᱢᱟ ᱥᱩᱵᱤᱫᱷᱟ ᱜᱮᱭᱟ ᱡᱮᱢᱚᱱ ᱩᱛᱩ ᱛᱮᱭᱟᱜ ᱢᱟ ᱦᱮᱸ ᱜᱮ ᱟᱨ ᱥᱟᱱᱟᱢ ᱞᱮᱠᱟᱱ ᱡᱤᱱᱤᱥ ᱧᱟᱢᱚᱜᱼᱟ ᱡᱮᱢᱚᱱ ᱟᱵᱚᱣᱟᱜ ᱦᱩᱭᱱᱟ ᱩᱛᱩ ᱛᱮᱭᱟᱜ ᱦᱩᱭᱱᱟ, ᱞᱩᱜᱽᱲᱤ ᱮᱢᱟᱱ ᱛᱮᱭᱟᱜ ᱠᱚ ᱦᱩᱭᱱᱟ, ᱠᱩᱲᱤ ᱜᱤᱫᱽᱨᱟᱹ ᱠᱚᱣᱟᱜ ᱡᱟᱦᱟᱸᱱᱟᱜ ᱥᱟᱡᱽᱥᱟᱣᱟᱨ ᱨᱮᱱᱟᱜ ᱦᱩᱭᱱᱟ, ᱟᱨ ᱡᱤᱞ ᱠᱚᱦᱚᱸ ᱠᱚ ᱟᱹᱜᱩᱭᱮᱫ ᱛᱮᱦᱮᱱ ᱜᱮᱭᱟ ᱡᱮᱢᱚᱱ ᱥᱩᱠᱨᱤ ᱡᱤᱞ ᱠᱚ ᱠᱤᱨᱤᱧ ᱠᱚᱛᱮ ᱵᱟᱝ ᱧᱟᱢᱚᱜ ᱛᱟᱦᱮᱸᱱᱟ ᱡᱟᱦᱟᱸ ᱡᱟᱭᱜᱟ ᱠᱚᱨᱮ ᱫᱚ ᱥᱮ, ᱟᱫᱚ ᱚᱸᱰᱮ ᱫᱚ ᱯᱨᱚᱛᱮᱠ ᱠᱟᱹ ᱥᱚᱯᱛᱟᱦᱚ ᱡᱟᱦᱟᱸ ᱵᱟᱨ ᱯᱮ ᱫᱤᱱ ᱦᱩᱭᱩᱜ ᱠᱟᱱᱟ ᱚᱱᱟ ᱦᱟᱹᱴᱤᱭᱟᱹ ᱨᱮ ᱵᱚᱞᱮ ᱧᱟᱢᱚᱜ ᱜᱮᱭᱟ ᱡᱮᱢᱚᱱ ᱯᱮᱲᱟ ᱠᱚᱠᱚ ᱦᱮᱡ ᱫᱟᱨᱟᱢ ᱠᱚᱜ ᱛᱟᱵᱚᱱᱟ ᱟᱫᱚ ᱮᱱᱛᱮᱜ ᱟᱵᱚ ᱦᱚᱲᱟᱜ ᱫᱚ ᱠᱟᱱᱟ ᱡᱮᱞ ᱩ ᱛᱩ ᱫᱟᱠᱟ ᱠᱟᱛᱮᱫ ᱵᱟᱢ ᱮᱢᱟᱭ ᱠᱷᱟᱡ ᱱᱟᱦᱟᱜ ᱛᱷᱚᱲᱟ ᱵᱮᱥ ᱵᱟᱝ ᱵᱩᱡᱷᱟᱹᱜᱼᱟ ᱦᱮᱸ ᱥᱮ᱾ ᱟᱥᱚᱞ ᱦᱳᱭ ᱟᱫᱚ ᱚᱱᱮ ᱚᱱᱠᱟ ᱞᱮ ᱠᱟ ᱵᱚᱞᱮ ᱟᱹᱰᱤ ᱢᱚᱸᱡᱽ ᱜᱮ ᱵᱚᱞᱮ ᱦᱟᱹᱴᱤᱭᱟᱹ ᱦᱩᱭᱩᱜ ᱛᱟᱦᱮᱸᱱᱟ ᱟᱨ ᱡᱮᱞ ᱠᱚ ᱮᱢᱟᱱ ᱛᱮᱭᱟᱜ ᱠᱚ ᱥᱟᱱᱟᱢ ᱛᱮᱱᱟᱜ ᱜᱮ ᱧᱟᱢᱚᱜ ᱜᱮᱭᱟ᱾ ᱟᱫᱚ ᱟ ᱥᱚᱞ ᱡᱟᱦᱟᱸ ᱠᱟᱱ ᱛᱟᱵᱚᱱᱟ ᱟᱵᱚᱣᱟᱜ ᱥᱩᱠᱨᱤ ᱡᱤᱞ ᱡᱮᱢᱚᱱ, ᱟᱭᱢᱟ ᱞᱮᱠᱟᱱ ᱡᱟᱭᱜᱟ ᱨᱮ ᱱᱤᱛᱚᱜ ᱥᱩᱠᱨᱤ ᱠᱚ ᱠᱚᱢ ᱟᱠᱟᱱᱟ ᱡᱮᱢᱚᱱ ᱯᱚᱨᱚᱵᱽ ᱯᱚᱨᱵᱷᱟᱥ ᱨᱮ ᱡᱚᱢ ᱞᱟᱹᱜᱤᱫ ᱠᱚᱦᱚᱸ ᱵᱟᱝ ᱧᱟᱢᱚᱜ ᱠᱟᱱᱟ ᱦᱮᱸ ᱥᱮ᱾ ᱟᱫᱚ ᱦᱮᱸ ᱟᱫᱚ ᱟᱹᱰᱤ ᱟᱸᱴ ᱵᱚᱱ ᱥᱮᱸᱫᱽᱨᱟᱭᱟ ᱱᱟᱦᱟᱜ ᱪᱮᱫᱟᱜ ᱥᱮ, ᱡᱟᱦᱟᱸ ᱡᱟᱭᱜᱟ ᱨᱮ ᱵᱟᱝ ᱧᱟᱢᱚᱜᱼᱟ ᱮᱱᱛᱮᱜ ᱚᱸᱰᱮ ᱫᱚ ᱡᱚᱢ ᱥᱟᱫ ᱜᱮ ᱥᱮ ᱵᱟᱝ? ᱟᱨ ᱥᱩᱠᱨᱤ ᱠᱚᱦᱚᱸ ᱵᱟᱹᱭ ᱵᱟᱹᱭ ᱛᱮᱠᱚ ᱠᱚᱢ ᱤᱫᱤᱜ ᱠᱟᱱ ᱛᱟᱵᱚᱱ ᱛᱮ ᱮᱱᱛᱮ ᱚᱠᱟ ᱠᱚᱨᱮᱢ ᱧᱟᱢᱮᱭᱟ ᱚᱱᱟ ᱫᱚ ᱤᱭᱟᱹ ᱦᱩᱭᱩᱜᱼᱟ ᱥᱮᱸᱫᱽᱨᱟᱭ ᱦᱩᱭᱩᱜᱼᱟ, ᱟᱫᱚ ᱚᱱᱟ ᱞᱮᱠᱟᱛᱮ ᱚᱸᱰᱮ ᱫᱚ ᱥᱚᱯ ᱛᱟᱨᱮ ᱧᱟᱢᱚᱜ ᱛᱮ ᱵᱚᱞᱮ ᱪᱮᱫᱟᱜ ᱱᱚᱜᱼᱚᱭ ᱡᱚᱢ ᱦᱚᱸ ᱵᱮᱥ ᱜᱮᱞᱮ ᱡᱚᱢ ᱛᱮᱦᱮᱱᱟ ᱡᱚᱢ ᱧᱟᱢ ᱜᱮᱭᱟ ᱟᱨ ᱯᱮᱲᱟ ᱠᱚᱦᱚᱸ ᱵᱚᱞᱮ ᱢᱚᱡᱽ ᱜᱮᱞᱮ ᱮᱢᱟ ᱟᱠᱚ ᱛᱟᱦᱮᱱᱟ᱾ ᱟᱯᱮᱥᱮᱱ ᱡᱤᱞ ᱠᱚᱠᱚ ᱤᱭᱟᱹ ᱟᱹᱠᱷᱨᱤᱧ ᱜᱮ ᱛᱮ ᱦᱟᱥᱟ
ᱦᱮᱸ ᱟᱞᱮ ᱥᱮᱱ ᱫᱚ ᱦᱟᱜ ᱦᱮᱸ ᱚᱱᱮ ᱡᱟᱦᱟᱸ ᱦᱟᱹᱴᱤᱭᱟᱹᱢ ᱞᱟᱹᱭ ᱠᱮᱫᱟ ᱚᱱᱟ ᱥᱮᱫ ᱫᱚ ᱟᱞᱮ ᱫᱚ ᱦᱟᱜ ᱟᱞᱮ ᱥᱮᱫ ᱫᱚ ᱦᱟᱜ ᱚᱱᱟ ᱫᱚ ᱦᱟᱴ ᱞᱮ ᱢᱮᱱᱟ᱾ ᱟᱫᱚ ᱦᱟᱴ ᱠᱚᱨᱮ ᱫᱚ ᱦᱟᱜ ᱟᱞᱮ ᱫᱚ ᱦᱮᱸ ᱟᱫᱚ ᱚᱱᱮ ᱵᱚᱭᱞᱟᱨ ᱡᱤᱞ ᱠᱚ ᱜᱮ ᱧᱟᱢᱚᱜᱼᱟ᱾ ᱢᱮᱨᱚᱢ ᱡᱤᱞ ᱠᱚ ᱥᱩᱠᱨᱤ ᱡᱤᱞ ᱠᱚᱫᱚ ᱩᱱᱟᱹᱜ ᱵᱟᱝ ᱧᱟᱢ ᱞᱟᱹᱜᱤᱫᱚᱜ ᱠᱟᱱ ᱜᱮᱭᱟ ᱦᱟᱸᱜ ᱟᱨ ᱚᱱᱟ ᱫᱚ ᱚᱞᱮ ᱚᱱᱮ ᱡᱟᱦᱟᱱᱟᱜ ᱡᱚᱠᱷᱚᱱ ᱟᱞᱮ ᱥᱮᱫ ᱯᱚᱨᱚᱵᱽ ᱯᱟᱨᱟᱵᱽ ᱠᱚ ᱦᱳᱭᱳᱜᱼᱟ ᱢᱟᱱᱮ ᱩᱱ ᱚᱠᱛᱚ ᱜᱮ ᱦᱟᱸᱜ ᱟᱫᱚ ᱥᱩᱠᱨᱤ ᱡᱤᱞ ᱠᱚᱫᱚᱞᱮ ᱧᱟᱢᱟ ᱵᱟᱠᱷᱟᱱ ᱫᱚ ᱦᱟᱸᱜ ᱦᱟᱴ ᱨᱮᱫᱚ ᱠᱤᱨᱤᱧ ᱟᱹᱠᱷᱨᱤᱧ ᱫᱚ ᱵᱟᱝ ᱧᱟᱢᱚᱜ ᱠᱟᱱᱟ ᱦᱟᱸᱜ ᱟᱞᱮ ᱥᱮᱫ ᱫᱚ
ᱦᱳᱭ ᱟᱞᱮᱥᱮᱱ ᱫᱚ ᱵᱚᱭᱞᱟᱨ ᱠᱚ ᱫᱚ ᱠᱚ ᱧᱟᱢᱚᱜ ᱜᱮᱭᱟ ᱥᱤᱢ ᱠᱚᱫᱚ ᱢᱮᱨᱚᱢ ᱠᱚᱦᱚᱸ ᱚᱱᱟ ᱠᱚᱢᱟ ᱠᱚ ᱧᱟᱢᱚᱜ ᱜᱮᱭᱟ ᱟᱨ ᱵᱚᱞᱮ ᱡᱟᱦᱟᱸ ᱥᱩᱠ ᱯᱩᱠᱷᱨᱤ ᱛᱮᱞᱤᱧ ᱞᱟᱹᱭᱠᱮᱜᱼᱟ ᱚᱱᱟ ᱦᱚᱸ ᱵᱚᱞᱮ ᱧᱟᱢᱚᱜ ᱜᱮᱭᱟ ᱱᱚᱜᱼᱚᱭ ᱵᱚᱱ ᱞᱟᱹᱭᱟ ᱯᱚᱨᱚᱛᱤ ᱨᱚᱵᱤᱵᱟᱨ ᱡᱟᱦᱟᱸ ᱠᱚ ᱢᱮᱛᱟᱜ ᱠᱟᱱᱟ ᱨᱚᱵᱤᱵᱟᱨ ᱫᱚ ᱵᱚᱞᱮ ᱱᱤᱦᱟᱹᱛᱤ ᱧᱟᱢᱚᱜ ᱜᱮᱭᱟ᱾
ᱟᱪᱪᱷᱟ ᱦᱮᱸ ᱚᱱᱟ ᱠᱚᱫᱚ ᱦᱟᱸᱜ ᱟᱞᱮ ᱥᱮᱫ ᱫᱚ ᱵᱟᱝ ᱧᱮᱞᱚᱜ ᱠᱟᱱᱟ ᱢᱟᱱᱮ ᱦᱟᱴ ᱠᱚᱨᱮ ᱡᱟᱦᱟᱸ ᱮ ᱥᱩᱠᱨᱤ ᱡᱤᱞ ᱠᱚᱠᱚ ᱟᱹᱠᱷᱨᱤᱧᱟ ᱟᱞᱮᱥᱮᱫ ᱫᱚ ᱚᱱᱮ ᱯᱚᱨᱚᱵᱽ ᱠᱚᱨᱮ ᱜᱮ ᱦᱟᱸᱜ ᱡᱟᱦᱟᱸᱭ ᱚᱲᱟᱜ ᱨᱮᱜᱮ ᱠᱚ ᱜᱚᱡ ᱠᱚᱣᱟ ᱛᱟᱦᱞᱮ ᱚᱸᱰᱮ ᱠᱷᱚᱱᱟᱜ ᱜᱮ ᱡᱚᱛᱚ ᱡᱷᱚᱛᱚ ᱦᱚᱲᱞᱮ ᱟᱹᱜᱩ ᱡᱚᱝᱟ ᱛᱚ ᱦᱟᱴ ᱠᱚᱨᱮ ᱫᱚ ᱦᱟᱸᱜ ᱚᱱᱠᱟ ᱠᱤᱨᱤᱧ ᱟᱠᱷᱨᱤᱧ ᱫᱚ ᱦᱟᱸᱜ ᱟᱞᱮ ᱥᱮᱫ ᱫᱚ ᱦᱟᱹᱯᱤᱫ ᱟᱠᱟᱱᱟ ᱟᱨᱠᱤ
ᱦᱳᱭ ᱟᱨ ᱛᱚᱵᱮ ᱥᱚᱦᱨᱟᱭ ᱥᱚᱦᱨᱟᱭ ᱵᱟᱦᱟ ᱢᱟᱜ ᱢᱚᱬᱮ ᱡᱮᱢᱚᱱ ᱦᱩᱭᱮᱱ ᱛᱟᱵᱚᱱᱟ
ᱦᱮᱸ ᱦᱮᱸ ᱟᱫᱚ ᱚᱱᱮ ᱚᱱᱟ ᱥᱚᱦᱨᱟᱭ ᱵᱟᱦᱟ ᱢᱟᱜ ᱢᱚᱬᱮ ᱠᱚᱨᱮ ᱫᱚ ᱵᱚᱸᱜᱟ ᱵᱩᱨᱩ ᱚᱠᱛᱚ ᱫᱚ ᱩᱱ ᱥᱚᱢᱚᱭ ᱫᱚ ᱦᱟᱸᱜ ᱯᱚᱨᱚᱵᱽ ᱫᱚ ᱦᱟᱸᱜ ᱟᱵᱣᱟᱜ ᱫᱚ ᱛᱟᱦᱞᱮ ᱩᱱ ᱚᱠᱛᱚ ᱫᱚ ᱚᱱᱮ ᱥᱩᱠᱨᱤ ᱫᱚᱠᱚ ᱜᱚᱡ ᱠᱚᱣᱟ ᱡᱟᱦᱟᱸᱭᱟᱜ ᱚᱲᱟᱜ ᱨᱮᱜᱮ ᱟᱨ ᱚᱸᱰᱮ ᱠᱷᱚᱱᱟᱜ ᱜᱮ ᱡᱚᱛᱚ ᱦᱚᱲ ᱡᱤᱞ ᱠᱚᱫᱚᱞᱮ ᱟᱹᱜᱩ ᱡᱚᱝᱟ᱾
ᱦᱮᱸ ᱪᱮᱫᱟᱜ ᱜᱮ ᱟᱵᱚ ᱚᱱᱮ ᱱᱮᱛᱟᱨ ᱢᱟ ᱟᱭᱢᱟ ᱚᱱᱠᱟ ᱵᱟᱝ ᱧᱟᱢᱚᱜᱚᱼᱟ ᱱᱚᱣᱟ ᱠᱚᱨᱮ ᱫᱷᱟᱨᱮ ᱯᱟᱥᱮ ᱨᱮ ᱟᱸᱡᱚᱢ ᱛᱟᱦᱮᱱᱟ ᱟᱫᱚ ᱚᱱᱟ
ᱟᱪᱪᱷᱟ
ᱢᱮᱴᱮᱱ ᱦᱟᱴ ᱟᱞᱮ ᱫᱚᱞᱮ ᱥᱩᱨᱩᱜ ᱜᱮᱭᱟ ᱟᱨ ᱚᱱᱮᱢ ᱞᱟᱹᱭ ᱠᱮᱜ ᱞᱮᱠᱟ ᱯᱚᱨᱚᱵᱽ ᱠᱚᱨᱮ ᱫᱚ ᱚᱱᱮ ᱡᱟᱜ ᱵᱚᱱ ᱟᱹᱜᱩᱭᱟ ᱟᱨ ᱚᱱᱮᱠᱟ ᱚᱱᱟ ᱯᱚᱨᱚᱵ ᱠᱚᱨᱮᱜ ᱠᱷᱟᱱ ᱢᱟ ᱟᱹᱰᱤ ᱜᱟᱱ ᱦᱚᱲ ᱦᱚᱸᱠᱚ ᱦᱟᱛᱟᱣᱟ ᱥᱮ
ᱦᱮᱸ ᱦᱮᱸ ᱟᱞᱮ ᱥᱮᱫ ᱦᱚᱸ ᱚᱱᱠᱟ ᱜᱮ ᱞᱟᱦᱟ ᱠᱷᱚᱱᱟᱜ ᱜᱮ ᱟᱫᱚ ᱵᱟᱝ ᱧᱟᱢᱚᱜᱚᱜᱼᱟ ᱦᱮᱸ᱾
ᱦᱮᱸ ᱦᱮᱸ ᱡᱮᱢᱚᱱ ᱥᱚᱨᱦᱟᱭ ᱨᱮᱫᱚ ᱮᱱᱛᱮᱫ
ᱟᱨ
ᱛᱩ ᱦᱩᱭᱩᱜ ᱥᱮ ᱡᱤᱞ ᱯᱤᱴᱷᱟᱹ ᱠᱚᱨᱮ ᱠᱷᱟᱨᱟᱯ ᱵᱚᱱᱟ
ᱦᱮᱸ
ᱟᱨ ᱠᱷᱟᱡ ᱫᱚ ᱠᱚᱢ ᱢᱟᱪᱷᱟ ᱛᱮ ᱫᱚ ᱱᱟᱦᱟᱜ ᱵᱟᱝ ᱦᱩᱭᱩᱜ ᱛᱟᱵᱚᱱᱟ ᱦᱳᱭ ᱥᱮ
ᱦᱮᱸ ᱟᱨ ᱟᱵᱚ ᱥᱮᱜ ᱫᱚ ᱦᱟᱸᱜ ᱚᱱᱠᱟ ᱵᱟᱝᱢᱟ ᱢᱮᱱᱟᱜᱼᱟ᱾ ᱡᱮ ᱥᱚᱨᱦᱟᱭ ᱨᱮᱫᱚ ᱦᱟᱸᱜ ᱯᱮᱲᱟ ᱠᱚᱵᱚᱱ ᱱᱮᱣᱛᱟ ᱠᱚᱜᱮᱭᱟ ᱛᱚ ᱦᱚᱯᱚᱱ ᱮᱨᱟ ᱠᱚ᱾ ᱦᱮᱞᱳ ᱦᱮᱞᱳ ᱦᱮᱸ ᱨᱚᱲ ᱟᱸᱡᱚᱢᱚᱜ ᱠᱟᱱᱟ ᱮᱸᱫ ᱦᱮᱞᱳ